ᱦ
ᱦᱮᱸ
ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱪᱮᱫ ᱞᱮᱠᱟ ᱱᱟᱯᱟᱭ ᱵᱟᱲᱟᱭ ᱜᱮᱛᱚ ᱥᱮ
ᱦᱮᱸ ᱪᱮᱫ ᱮᱢ ᱞᱟᱹᱭ ᱠᱮᱫᱟ ᱵᱟᱹᱵᱩ ᱵᱟᱹᱧ ᱟᱸᱡᱚᱢ ᱞᱮᱫᱟ ᱦᱮᱸ ᱦᱮᱸ ᱱᱤᱛᱚᱜ ᱫᱚ ᱟᱸᱡᱚᱢᱚᱜ ᱠᱟᱱᱟ ᱦᱮᱸ ᱱᱟᱯᱟᱭ ᱵᱟᱲᱟ ᱜᱮ ᱟᱨ ᱟᱯᱮ
ᱦᱮᱸ ᱟᱞᱮ ᱦᱚᱸ ᱱᱟᱯᱟᱭ ᱵᱟᱲᱟ ᱜᱮ ᱛᱟᱦᱚᱞᱮ ᱤᱭᱟᱹ ᱠᱚᱫᱚ ᱡᱚᱢ ᱵᱟᱲᱟ ᱠᱚᱫᱚ ᱥᱟᱹᱛ ᱟᱠᱟᱱᱟ
ᱦᱮᱸ ᱡᱚᱢ ᱫᱚ ᱟᱹᱣᱨᱤ ᱦᱩᱭᱩᱜᱼᱟ ᱟᱨ ᱟᱯᱮ ᱜᱮ
ᱦᱮ ᱟᱞᱮ ᱦᱚᱸ ᱡᱚᱢ ᱫ ᱟᱹᱣᱨᱤ ᱦᱩᱭᱩᱜᱼᱟ ᱛᱟᱦᱚᱞᱮ ᱪᱮᱫᱞ ᱞᱮᱠᱟᱭ ᱫᱟᱜ ᱡᱟᱹᱲᱤᱭᱟ ᱟᱯᱮᱥᱮᱫ ᱫᱚ ᱟᱥᱟᱲ ᱵᱚᱸᱜᱟ ᱢᱟ ᱯᱟᱨᱚᱢ
ᱦᱮᱸ ᱦᱮᱸ ᱫᱟᱜ ᱢᱟᱭ ᱫᱟᱜᱮᱫ ᱜᱮᱭᱟ ᱟᱨ ᱥᱟᱶᱛᱮ ᱦᱩᱰᱩᱨ ᱵᱤᱡᱽᱞᱤ ᱫᱟᱜ ᱚᱱᱟᱜᱮ ᱵᱚᱛᱚᱨ ᱵᱚᱛᱚᱨ ᱜᱮ ᱟᱹᱭᱠᱟᱹᱜ ᱠᱟᱱᱟ ᱡᱟᱦᱟᱸᱭ ᱦᱩᱰᱩᱨ ᱵᱤᱡᱽᱞᱤᱭᱮᱫᱟ ᱟᱨ ᱦᱟᱸᱰᱮ ᱱᱟᱰᱮ ᱚᱱᱠᱟ ᱪᱮᱴ ᱧᱩᱜ ᱠᱟᱱᱟ ᱢᱟᱹᱱᱢᱤ ᱪᱮᱛᱟᱱ ᱦᱚᱸ ᱥᱟᱶᱛᱮ ᱫᱟᱨᱮ ᱚᱲᱟᱜ ᱠᱚᱨᱮ ᱦᱚᱸ ᱧᱩᱨᱩᱜ ᱠᱟᱱᱟ ᱟᱨ ᱟᱯᱮ ᱥᱮᱫ ᱜᱮ
ᱟᱪᱪᱷᱟ ᱟᱪᱪᱷᱟ ᱦᱮᱸ ᱟᱞᱮ ᱟᱞᱮ ᱥᱮᱫ ᱦᱚᱸ ᱚᱱᱠᱟᱜ ᱜᱮ ᱟᱞᱮ ᱥᱮᱫ ᱦᱚᱸ ᱚᱱᱠᱟ ᱟᱞᱮ ᱥᱮᱫ ᱫᱚ ᱚᱱᱠᱟ ᱧᱩᱨᱩ ᱵᱟᱲᱟᱭᱮᱱᱟ ᱛᱟᱯᱚᱨᱮ ᱤᱱᱟᱹᱛᱮ ᱫᱟᱜ ᱡᱟᱹᱲᱤ ᱠᱚ ᱥᱮ ᱫᱟᱜ ᱡᱟᱹᱲᱤ ᱥᱚᱢᱚᱭ ᱫᱚ ᱦᱚᱲ ᱠᱚᱫᱚ ᱵᱟᱠᱚ ᱩᱰᱩᱝ ᱵᱟᱲᱟᱜ ᱜᱮᱭᱟ ᱚᱱᱟ ᱵᱚᱛᱚᱨ ᱛᱮᱜᱮ ᱟᱹᱰᱤ ᱜᱟᱱ ᱚᱱᱠᱟ ᱤᱭᱟᱹ ᱤᱭᱟᱹ ᱟᱠᱟᱱᱟ ᱛᱚ ᱜᱷᱚᱴᱟᱣ ᱟᱠᱟᱱᱟ ᱛ ᱤᱱᱟᱹᱛᱮ ᱵᱟᱠᱚ ᱩᱰᱩᱝ ᱵᱟᱲᱟᱜ ᱜᱮᱭᱟ ᱦᱮᱸ ᱟᱨ ᱛᱟᱦᱚᱞᱮ ᱤᱭᱟᱹ ᱠᱚᱫᱚ ᱦᱮᱸ
ᱟᱞᱮᱥᱮᱫ ᱦᱚᱸ ᱞᱟᱹᱭᱤ ᱱᱚᱜᱚᱭ ᱯᱟᱨᱚᱢᱮᱱ ᱟᱢᱵᱩᱛᱤ ᱯᱚᱨᱚᱵᱽ ᱨᱮ ᱮᱠᱷᱚᱱᱚ ᱧᱩᱨᱩᱨᱩᱣᱟᱜ ᱪᱟᱸᱵᱟᱲ ᱯᱮᱭᱟ ᱦᱚᱲ ᱜᱮ ᱚᱱᱠᱟ ᱯᱷᱟᱠᱟ ᱜᱮᱠᱤᱱ ᱛᱟᱦᱮᱸ ᱠᱟᱱᱟ ᱜᱟᱹᱭ ᱠᱚ ᱢᱮᱨᱚᱢ ᱠᱚᱠᱤᱱ ᱵᱟᱭᱮᱫ ᱛᱟᱦᱮᱸᱜᱼᱟ ᱚᱱᱠᱟ ᱟᱫᱚ ᱦᱚᱴᱟᱛ ᱜᱮ ᱫᱟᱜ ᱡᱚᱨᱚᱜ ᱠᱟᱱ ᱛᱟᱦᱮᱸᱜᱼᱟ ᱛᱚ ᱟ ᱧᱩᱨᱩᱫ ᱠᱤᱱᱟ ᱟᱫᱚ ᱛᱟᱦᱚᱞᱮ ᱵᱟᱹᱠᱤᱱ ᱜᱚᱡ ᱮᱱᱟ ᱱᱚᱜ ᱱᱚᱝᱠᱟ ᱧᱮᱞᱚᱜ ᱠᱟᱱᱟ ᱟᱞᱮ ᱴᱷᱮᱱ ᱦᱚᱸ
ᱚ ᱛᱟᱦᱚᱞᱮ ᱤᱭᱟᱹ ᱠᱚᱫᱚ ᱚᱱᱠᱟ ᱪᱟᱥ ᱠᱟᱹᱢᱤ ᱠᱚᱫᱚ ᱛᱤᱱᱟᱹᱜ ᱴᱟ ᱞᱟᱦᱟ ᱠᱮᱫᱟ ᱯᱮ ᱥᱮ ᱟᱹᱣᱨᱤ ᱦᱩᱲᱩ ᱨᱚᱦᱚᱭ ᱟᱞᱮᱥᱮᱫ ᱫᱚ ᱯᱩᱨᱟᱹ ᱟᱹᱜᱩ ᱜᱚᱫᱟᱠᱚ ᱟᱪᱪᱷᱟ ᱟᱪᱪᱷᱟ
ᱟᱯᱮ ᱜᱮ
ᱦᱮᱸ ᱟᱞᱮ ᱥᱮᱫ ᱦᱚᱸ ᱟᱞᱮ ᱥᱮᱫ ᱫᱚ ᱱᱟᱢᱟᱞ ᱫᱤᱥᱚᱢ ᱛᱚ ᱟᱫᱚ ᱟᱯᱮ ᱥᱮᱫ ᱫᱚ ᱪᱮᱫᱠᱟ ᱱᱟᱢᱟᱞ ᱫᱤᱥᱚᱢ ᱥᱮ ᱵᱩᱨᱩ ᱫᱤᱥᱚᱢ ᱪᱮᱫᱠᱟ ᱵᱤᱨ ᱫᱚ
ᱱᱟᱢᱟᱞ ᱫᱤᱥᱚᱢ ᱦᱚᱸ ᱵᱟᱝ ᱟᱞᱮ ᱫᱚ ᱢᱟᱱᱮ ᱥᱟᱦᱟᱱ ᱥᱟᱠᱟᱢ ᱛᱮᱦᱚᱸ ᱵᱟᱝᱞᱮ ᱚᱵᱷᱟᱵᱚᱜᱼᱟ ᱟᱨ ᱥᱟᱶᱛᱮ ᱫᱟᱜ- -ᱛᱮᱦᱚᱸ ᱵᱟᱝ ᱜᱟᱰᱟ ᱠᱚ ᱢᱮᱱᱟᱜ ᱛᱟᱞᱮᱭᱟ ᱯᱩᱠᱷᱨᱤ ᱵᱟᱸᱫᱷ ᱠᱚ ᱢᱮᱱᱟᱜᱼᱟ ᱚᱵᱦᱚᱵᱚᱜᱼᱟ ᱥᱟᱦᱟᱱ ᱥᱟᱠᱟᱢ ᱛᱮᱦᱚᱸ
ᱟᱪᱪᱷᱟ ᱟᱪᱪᱷᱟ ᱦᱩᱸ ᱟᱪᱪᱷᱟ ᱛᱟᱦᱚᱞᱮ ᱚ ᱛᱟᱦᱚᱞᱮ ᱚᱱᱠᱟ ᱱᱟᱢᱟᱞ ᱫᱤᱥᱚᱢ ᱦᱚᱸ ᱞᱟᱹᱭ ᱵᱟᱝ ᱜᱟᱱᱚᱜᱼᱟ ᱚᱱᱠᱟ ᱤᱭᱟᱹ ᱫᱤᱥᱚᱢ ᱦᱚᱸ ᱵᱟᱝ ᱜᱟᱱᱚᱜᱼᱟ
ᱦᱚᱸ ᱦᱚᱸ ᱦᱳᱭ ᱦᱳᱭ
ᱦᱩᱸ
ᱵᱟᱝ ᱵᱟᱠᱷᱟᱱ ᱫᱚ ᱟᱞᱮᱥᱮᱫ ᱟᱞᱮᱥᱮᱫ ᱢᱟ ᱯᱩᱨᱟᱹ ᱱᱟᱢᱟᱞ ᱫᱤᱥᱚᱢ ᱚᱱᱠᱟ ᱥᱟᱦᱟᱱ ᱛᱮᱫᱞᱮ ᱚᱵᱷᱟᱵᱜ ᱜᱮᱭᱟ ᱥᱮᱨᱚᱠᱚᱢ ᱥᱟᱦᱟᱱ ᱠᱚᱫᱚ ᱵᱟᱝ ᱧᱟᱢᱚᱜ ᱜᱮᱭᱟ ᱛᱚ ᱢᱟᱴᱷ ᱢᱟᱴᱷ ᱵᱤᱨ ᱠᱚᱫᱚ ᱵᱟᱹᱱᱩᱜᱼᱟ ᱥᱟᱦᱟᱱ ᱛᱮᱫᱚᱞᱮ ᱠᱟᱹᱴᱤᱡᱞᱮ ᱚᱵᱷᱟᱵ ᱜᱮᱭᱟ
ᱦᱩᱸ ᱦᱩᱸ
ᱦᱩᱸ
ᱟᱨ ᱟᱞᱮᱥᱮᱫ ᱫᱚ ᱱᱤᱛᱚᱜ ᱫᱚ ᱢᱟᱱᱮ ᱵᱤᱨ ᱢᱮᱱᱟᱜᱼᱟ ᱛᱚ ᱵᱤᱨ- -ᱨᱮ ᱫᱚᱢᱮ ᱩᱫ ᱠᱚ ᱦᱩᱭᱩᱜ ᱠᱟᱱᱟ ᱟᱨ ᱥᱟᱶᱛᱮ ᱯᱷᱩᱴ- ᱠᱟᱹ ᱠᱚ ᱟᱨ ᱛᱟᱦᱞᱮ ᱟᱯᱮ ᱥᱮᱫ ᱫᱚ ᱩᱫ ᱯᱩᱴ- -ᱠᱟᱹ ᱠᱚᱫᱚ ᱠᱚ ᱧᱟᱢᱚᱜ ᱜᱮᱭᱟ ᱥᱮ ᱵᱟᱝ ᱵᱟᱹᱱᱩᱜ ᱛᱟᱯᱮᱭᱟ ᱵᱤᱨ ᱠᱚ ᱟᱨᱚ
ᱟᱞᱮ ᱟᱞᱮ ᱥᱮᱫ ᱫᱚ ᱵᱟᱠᱚ ᱧᱟᱢᱚᱜ ᱜᱮᱭᱟ ᱟᱞᱮ ᱥᱮᱫ ᱢᱟ ᱩᱫ ᱫᱚ ᱦᱩᱭᱩᱜ ᱠᱟᱱᱟ ᱚᱲᱟᱜ ᱠᱚᱨᱮ ᱠᱚ ᱚᱱᱠᱟ ᱪᱟᱥ ᱦᱚᱸ ᱩᱫ ᱪᱟᱥ ᱫᱟ ᱦᱩᱭᱩᱜ ᱜᱮᱭᱟ ᱛᱚ ᱟᱫᱚ ᱚᱱᱟ ᱪᱟᱥ ᱵᱟᱥ ᱩᱫ ᱠᱚ ᱪᱟᱥ ᱜᱮᱭᱟ ᱚᱱᱟ ᱠᱚ ᱠᱚ ᱡᱚᱢ ᱵᱟᱲᱟᱭ ᱜᱮᱭᱟᱞᱮ ᱟᱨ ᱟᱯᱮ ᱥᱮᱫ ᱫᱚ ᱪᱮᱫ ᱩᱫ ᱠᱚᱫᱚ ᱦᱩᱭᱩᱜ ᱜᱮᱭᱟ ᱩᱫ ᱯᱩᱴᱠᱟᱹ
ᱦᱮᱸ ᱦᱮᱸ ᱵᱤᱨ ᱨᱮᱦᱚᱸ ᱦᱩᱭᱩᱜ ᱜᱮᱭᱟ ᱟᱹᱰᱤ ᱨᱚᱠᱚᱢ ᱩᱫ ᱛᱚᱨᱢᱟᱞ ᱩᱫ ᱠᱚ ᱛᱟᱯᱚᱨᱮ ᱢᱚᱛᱟᱢ ᱩᱫ ᱠᱚ ᱛᱚ ᱩᱫ ᱠᱚ ᱟᱨ ᱥᱟᱶᱛᱮ ᱵᱩᱥᱩᱵ ᱩᱫ ᱢᱟ ᱢᱮᱱᱟᱜ ᱜᱮᱭᱟ ᱟᱨᱚ ᱟᱲᱮ ᱠᱚᱨᱮ ᱠᱷᱮᱛ ᱠᱚᱨᱮ ᱵᱟᱹᱞᱤ ᱩᱫ ᱠᱚ ᱚᱢᱚᱱᱚᱜᱼᱟ ᱚᱱᱟ ᱦᱚᱸ ᱜᱮᱞᱮ ᱦᱟᱞᱟᱝ ᱜᱮᱭᱟ ᱟᱨ ᱯᱩᱴᱠᱟᱹ ᱠᱚ ᱧᱟᱢᱚᱜ ᱠᱟᱱᱟ ᱵᱤᱨ ᱨᱮ ᱯᱩᱴᱠᱟᱹ ᱫᱚᱞᱮ ᱞᱮᱴ ᱠᱮᱫ ᱠᱚᱣᱟ ᱟᱨ ᱥᱟᱶᱛᱮ ᱩᱛᱩ ᱫᱚᱞᱮ ᱦᱳᱲᱮᱫᱟ ᱚᱱᱠᱟ ᱠᱟᱛᱮᱞᱮ ᱡᱚᱢ ᱫᱟ
ᱟᱪᱪᱷᱟ ᱟᱪᱪᱷᱟ ᱚᱸ ᱟᱞᱮᱥᱮᱫ ᱫᱚ ᱚᱱᱠᱟ ᱯᱩᱴᱠᱟᱹ ᱵᱚᱞᱛᱮ ᱯᱩᱴᱠᱟᱹ ᱫᱚ ᱢᱮᱱᱟᱜ ᱠᱚᱣᱟ ᱛᱟᱯᱚᱨᱮ ᱠᱟᱹᱴᱤᱡ ᱥᱟᱸᱹᱜᱤᱧ ᱧᱚᱜ ᱪᱟᱞᱟᱣ ᱦᱩᱭᱩᱜᱼᱟ ᱯᱟᱥᱮᱨ ᱟᱹᱛᱩ ᱛᱮ ᱚᱱᱛᱮ ᱠᱟᱹᱴᱤᱡ ‌ᱠᱟᱹᱴᱤᱡ ᱵᱤᱨ ᱠᱚ ᱥᱩᱨ ᱜᱮᱭᱟ ᱛᱟᱦᱚᱞᱮ ᱤᱭᱟᱹ ᱠᱚᱫᱚ ᱯᱮ ᱯᱩᱴᱠᱟᱹ ᱠᱚᱯᱮ ᱤᱭᱟᱹ ᱵᱟᱲᱟ ᱠᱚᱣᱟ ᱥᱮ ᱵᱟᱝ ᱯᱩᱴᱠᱟᱹ ᱡᱮᱢᱚᱱ ᱯᱤᱴᱷᱟᱹ ᱟᱞᱮ ᱥᱮᱫ ᱫᱚ ᱚᱱᱠᱟ ᱯᱤᱴᱷᱟᱹ ᱠᱚᱦᱚᱸ ᱠᱚ ᱯᱤᱴᱷᱟᱹ ᱵᱟᱲᱟ ᱠᱚᱜᱮᱭᱟ ᱟᱯᱮᱥᱮᱫ ᱫᱚ ᱞᱮᱴᱚ ᱜᱮᱯᱮ ᱞᱮᱴᱚ ᱠᱚᱭᱟ ᱥᱮ ᱯᱤᱴᱷᱟᱹ ᱫᱚ ᱯᱤᱴᱷᱟᱹ ᱠᱚᱭᱟ
ᱦᱳᱭ ᱟᱞᱮ ᱥᱮᱫ ᱫᱚ ᱥᱩᱫᱷᱩ ᱞᱮᱴᱚ ᱜᱮᱞᱮ ᱞᱮᱴᱚ ᱠᱚᱣᱟ ᱯᱤᱴᱷᱟᱹ ᱫᱚ ᱵᱟᱝ
ᱟᱪᱪᱷᱟ ᱟᱪᱪᱷᱟ
ᱦᱩᱸ
ᱟᱪᱪᱷᱟ ᱟᱨ ᱚᱱᱠᱟ ᱩᱫ ᱠᱚᱫᱚ ᱛᱟᱦᱚᱞᱮ ᱤᱭᱟᱹ ᱠᱚᱫᱚ ᱪᱮᱫ ᱚᱱᱠᱟ ᱟᱞᱮ ᱥᱮᱫ ᱢᱟ ᱟᱹᱰᱤᱜᱟᱱ ᱧᱩᱛᱩᱢᱮᱢ ᱞᱟᱹᱭ ᱠᱮᱫᱟ ᱚᱱᱟ ᱠᱚᱫᱚ ᱵᱟᱹᱧ ᱵᱩᱡᱟ ᱥᱩᱫᱩᱧ ᱵᱩᱡᱟ ᱚᱨ ᱛᱩᱫᱩᱜ ᱩᱫ ᱠᱚᱧ ᱵᱩᱡᱟ ᱚᱱᱟ ᱚᱱᱟ ᱦᱚᱸ ᱟᱞᱮ ᱥᱮᱫ ᱫᱚ ᱵᱟᱝ ᱦᱩᱭᱩᱜᱼᱟ ᱚᱱᱟ ᱠᱤᱨᱤᱧ ᱠᱟᱛᱮᱜ ᱞᱮ ᱡᱚᱢ ᱜᱮᱭᱟ
ᱚ ᱟᱪᱪᱷᱟ ᱟᱪᱪᱷᱟ ᱦᱮᱸ ᱛᱚ ᱟᱞᱮᱥᱮᱫ ᱫᱚ ᱦᱩᱭᱩᱜ ᱜᱮᱭᱟ ᱚᱲᱟᱜ ᱥᱩᱨ ᱠᱚᱨᱮ ᱦᱚᱸ ᱢᱟᱱᱮ ᱠᱚᱛᱚᱠ ᱡᱟᱭᱜᱟ ᱨᱮ ᱫᱚ ᱚᱲᱟᱜ ᱠᱚᱨᱮ ᱦᱚᱸ ᱦᱩᱭᱩᱜ ᱜᱮᱭᱟ ᱟᱨ ᱥᱟᱶᱛᱮ ᱵᱤᱨ ᱠᱚᱨᱮ ᱦᱚᱸ ᱵᱟᱜᱟᱱ ᱠᱚᱨᱮ ᱦᱚᱸ ᱦᱩᱭᱩᱜ ᱜᱮᱭᱟ ᱟᱹᱜᱩᱭ ᱜᱮᱭᱟᱞᱮ ᱚᱲᱟᱜ ᱡᱚᱢ ᱦᱚᱸ ᱦᱩᱭᱩᱜ ᱜᱮᱭᱟ ᱟᱨ ᱵᱮᱥᱤ ᱧᱚᱜ ᱞᱮ ᱧᱟᱢ ᱞᱮᱠᱷᱟᱡ ᱵᱟᱡᱟᱨ ᱨᱮ ᱟᱠᱷᱨᱤᱧ ᱦᱚᱸ ᱦᱩᱭᱩᱜ ᱜᱮᱭᱟ ᱩᱫ ᱠᱚ
ᱟᱪᱪᱷᱟ ᱟᱪᱪᱷᱟ ᱟᱪᱪᱷᱟ ᱚ
ᱚ
ᱟᱨ ᱤᱭᱟᱹ ᱠᱚᱫᱚ ᱛᱟᱦᱚᱞᱮ ᱚᱱᱠᱟ ᱤᱭᱟᱹ ᱚᱱᱟ ᱥᱚᱲᱮ ᱠᱚᱫᱚ ᱪᱮᱫᱠᱟᱯᱮ ᱥᱚᱲᱮᱭᱟ ᱛᱟᱦᱚᱞᱮ ᱚᱱᱟ ᱩᱫ ᱥᱩᱢᱩᱝ ᱜᱮ ᱯᱮ ᱥᱚᱲᱮᱭᱟ ᱥᱮ ᱚᱱᱠᱟ ᱡᱤᱞ ᱠᱚᱯᱮ ᱢᱮᱥᱟᱜᱼᱟ
ᱦᱚᱸ ᱡᱤᱞ ᱦᱚᱞᱮ ᱢᱮᱥᱟᱣᱟᱜ ᱜᱮᱭᱟ ᱡᱤᱞ ᱥᱤᱵᱤᱞ ᱞᱮᱠᱷᱟᱱᱟᱜ ᱡᱤᱞ ᱢᱮᱥᱟᱣᱟᱜ ᱠᱷᱟᱱ ᱟᱨ ᱵᱟᱨᱛᱤ ᱧᱚᱜ ᱥᱤᱵᱤᱞᱚᱜ ᱜᱮᱭᱟ ᱚᱱᱟᱛᱮ ᱡᱤᱞ ᱦᱚᱸ ᱟᱨ ᱠᱚᱛᱚ
ᱟᱪᱪᱷᱟ ᱟᱪᱪᱷᱟ
ᱥᱚᱢᱚᱭ ᱫᱚ ᱮᱢᱱᱤ ᱥᱚᱵᱽᱡᱤ ᱡᱟᱦᱟᱸ ᱫᱟᱹᱞ ᱥᱳᱣᱟᱵᱤᱱ ᱠᱚ ᱟᱨ ᱚᱱᱟ ᱩᱫ ᱠᱚ
ᱦᱩᱸ ᱦᱩᱸ ᱦᱩᱸ
ᱚᱱᱟ ᱦᱚᱸ ᱵᱮᱥ ᱵᱩᱡᱟᱹᱞ ᱜᱮᱭᱟ
ᱚ ᱟᱨ ᱟᱨ ᱟᱨ ᱤᱭᱟᱹ ᱠᱚᱫᱚ ᱩᱱᱠᱩ ᱛᱟᱦᱚᱞᱮ ᱚᱱᱟ ᱵᱥᱩ ᱤᱭᱟᱹᱮ ᱩᱫ ᱩᱱᱠᱩᱫᱚ ᱛᱟᱦᱚᱞᱮ ᱚᱱᱠᱟ ᱤᱭᱟᱹᱦᱚᱸᱯᱮ ᱩᱫ ᱪᱮᱛ ᱠᱚ ᱞᱮᱴᱚ ᱵᱟᱲᱟᱭ ᱟᱸᱡᱚᱢ ᱠᱟᱫ ᱠᱚᱣᱟ ᱟᱞᱮ ᱨᱮᱱ ᱩᱱᱠᱩ ᱡᱟ ᱠᱚ ᱫᱤᱫᱤ ᱵᱩᱲᱤ ᱛᱟᱠᱚ ᱠᱚ ᱞᱟᱹᱭ ᱵᱟᱲᱟ ᱠᱮᱭᱟ ᱞᱟᱦᱟ ᱫᱚ ᱟᱫᱚ ᱱᱮᱛᱟᱨ ᱫᱚ ᱵᱟᱠᱚ ᱤᱫᱤᱭᱮᱫᱟ ᱟᱯᱮᱮᱥᱮᱫ ᱜᱚᱝᱠᱟ ᱠᱚ ᱤᱫᱤ ᱵᱟᱲᱟᱭ ᱜᱮᱭᱟ ᱱᱮᱛᱟᱨ ᱩᱫ ᱞᱮᱴᱚ ᱚᱱᱟ ᱩᱫ ᱫᱚ ᱤᱫᱤ ᱜᱮᱭᱟ ᱠᱚ ᱟᱨᱠᱤ ᱟᱪᱪᱷᱟ
ᱡᱟᱦᱟᱸ ᱵᱩᱥᱩᱵ ᱩᱫ ᱥᱮ ᱠᱷᱚᱨᱮ ᱡᱟᱦᱟᱸ ᱩᱫ ᱚᱢᱚᱱᱚᱜ ᱜᱮᱭᱟ ᱦᱳᱭ ᱦᱳᱭ ᱡᱟᱦᱟᱸ ᱵᱩᱥᱩᱚᱜ ᱩᱫ ᱠᱚ ᱧᱟᱢᱚᱜᱟ ᱫᱚ ᱚᱱᱟ ᱠᱚᱫᱚᱞᱮ ᱞᱟᱫ ᱜᱮᱭᱟ ᱞᱟᱫ ᱦᱚᱸ
ᱦᱮᱸ
ᱟᱨ ᱥᱟᱶᱛᱮ ᱩᱛᱩ ᱦᱚᱸ ᱦᱩᱭᱩᱜ ᱜᱮᱭᱟ
ᱦᱮᱸ
ᱚ
ᱟᱪᱪᱷᱟ ᱚ ᱟᱨ ᱛᱟᱦᱚᱞᱮ ᱱᱤᱛᱳᱜ ᱫᱚ ᱛᱟᱦᱚᱞᱮ ᱩᱫ ᱠᱚᱟᱹ ᱫᱚ ᱟᱹᱣᱨᱤ ᱦᱩᱭᱩᱜᱼᱟ ᱥᱮ ᱦᱩᱭ ᱜᱚᱫ ᱟᱠᱟᱱᱟ ᱦᱚᱭ ᱡᱟᱦᱟᱸ
ᱦᱮᱸ ᱦᱮᱸ ᱩᱫ ᱦᱩᱭᱩᱜᱼᱼ ᱥᱟᱶᱛᱮ ᱱᱚᱜᱼᱚᱭ ᱛᱮᱦᱮᱧ ᱜᱮ ᱪᱟᱞᱟᱣ ᱦᱩᱭᱞᱮ ᱛᱟᱦᱮᱸᱱᱟᱮᱥ ᱯᱩᱥᱟᱹ ᱠᱚ ᱦᱟᱞᱟᱝ ᱟᱹᱜᱩ ᱦᱩᱭ ᱟᱠᱟᱱᱟ, ᱞᱮᱴᱚ ᱦᱩᱭᱱᱟ ᱟᱨ ᱥᱟᱶᱛᱮ ᱩᱫ ᱦᱚᱸ ᱢᱮᱱᱟᱜ ᱜᱮᱭᱟ ᱩᱫ ᱫᱚ ᱮᱠᱷᱚᱱ ᱵᱟᱝ ᱩᱛᱩ ᱦᱩᱭ ᱠᱟᱱᱟ ᱜᱟᱯᱟ ᱢᱚᱱᱮ ᱦᱩᱭᱩᱜ ᱠᱟᱱᱟ ᱥᱚᱲᱮ ᱦᱩᱭᱩᱜ ᱟ ᱛᱚ ᱟᱫᱚ ᱵᱷᱟᱹᱤ ᱠᱟᱛᱮ ᱨᱩᱱᱟᱹᱣ ᱠᱟᱛᱮᱼᱼ ᱠᱟᱛᱮ ᱫᱚᱦᱚ ᱦᱩᱭ ᱟᱠᱟᱱᱟ᱾ ᱟᱞᱮ ᱥᱮᱫ ᱫᱟᱜ ᱫᱚ ᱟᱨ ᱫᱟᱜ ᱼᱼ ᱴᱷᱤᱠᱭᱟ
ᱦᱩᱸ ᱦᱩᱸ ᱦᱩᱸ ᱟᱞᱮᱥᱮᱫ ᱢᱟ ᱟᱫᱚ ᱩᱫ ᱠᱚᱫᱚ ᱵᱟᱝ ᱧᱟᱢᱚᱜᱼᱟ ᱟᱫᱚ ᱚᱱᱠᱟ ᱤᱭᱟᱹᱛᱟᱠᱚ ᱢᱮᱱᱟᱜ ᱠᱚᱣᱟ ᱩᱱᱠᱩᱼᱼ ᱦᱟᱛᱚᱢ ᱛᱟᱠᱚ, ᱛᱚ ᱚᱱᱠᱟ ᱢᱮᱱᱟᱜ ᱠᱚᱣᱟ ᱛᱚ ᱟᱫᱚ ᱚᱱᱟ ᱵᱤᱨ ᱫᱤᱥᱚᱢ ᱟᱫᱚ ᱩᱱᱠᱩ ᱠᱚᱜᱮ ᱠᱚ ᱟᱹᱜᱩ ᱦᱚᱴᱚ ᱠᱟᱜᱼᱟ ᱠᱚ᱾
ᱦᱳᱭ ᱛᱚ ᱦᱮᱸ ᱦᱮᱸ,
ᱟᱨ ᱟᱨ ᱛᱟᱦᱚᱞᱮ ᱤᱭᱟᱹ ᱠᱚᱫᱚ ᱚᱱᱠᱟᱼᱼ ᱡᱮᱢᱚᱱ ᱤᱭᱟᱹ ᱠᱚᱫᱚ ᱛᱟᱦᱚᱞᱮ ᱯᱷᱩᱴᱠᱟᱹ ᱫᱚ ᱛᱟᱦᱚᱞᱮ ᱯᱩᱴᱠᱟᱹ ᱯᱤᱴᱷᱟᱹ ᱠᱚᱫᱚ ᱵᱟᱯᱮ ᱡᱚᱢ ᱵᱟᱲᱟ ᱠᱟᱫᱟ᱾ ᱯᱩᱴᱠᱟᱹ ᱯᱤᱴᱷᱟᱹ ᱢᱟ ᱟᱹᱰᱤ ᱤᱡᱮ ᱜᱮ ᱪᱚᱨᱚᱠ ᱜᱮ ᱵᱩᱡᱷᱟᱹᱜᱼᱟ ᱟᱞᱮᱫ ᱢᱟ ᱯᱤᱴᱷᱟᱹ ᱵᱟᱲᱟᱭ ᱜᱮᱭᱟ ᱠᱚ ᱟᱭᱩ ᱛᱟ ᱠᱚ
ᱦᱩᱸ
ᱵᱟᱨ , ᱦᱩᱭ ᱠᱟᱱᱟ ᱟᱨ ᱥᱩᱴ ᱠᱚᱢᱟ ᱵᱟᱞᱮ ᱟᱠᱟᱫ ᱠᱚᱣᱟ ᱟᱯᱮ ᱫᱚ ᱛᱚᱵᱮ ᱯᱤᱴᱷᱟᱹ ᱥᱟᱠᱨᱟᱛ ᱨᱮᱢᱟ
ᱦᱮᱸ?
ᱞᱟᱹᱭᱫᱟᱹᱧ ᱥᱟᱠᱨᱟᱛ ᱛᱚᱵᱮ ᱡᱤᱞ ᱠᱚᱯᱮ ᱯᱤᱴᱷᱟᱹᱭ ᱜᱮᱭᱟ?
ᱥᱟᱠᱨᱟᱛ ᱨᱮᱫᱚ ᱥᱟᱠᱨᱟᱛ ᱫᱚ ᱦᱩᱭᱩᱜ ᱠᱟᱱᱟ ᱚᱱᱟ ᱥᱩᱠᱨᱤ ᱡᱤᱞ ᱟᱨ ᱥᱤᱢ ᱡᱤᱞ ᱜᱮ ᱟᱨ ᱟᱯᱮᱥᱮᱫ ᱫᱚ ᱪᱮᱫ ᱛᱟᱦᱚᱞᱮ?
ᱟᱞᱮᱥᱮᱫ ᱫᱚ ᱰᱟᱹᱝᱨᱤ ᱡᱤᱞ ᱦᱚᱸ ᱥᱩᱠᱨᱤ ᱡᱤᱞ ᱥᱤᱢ ᱡᱤᱞ ᱚᱱᱟ ᱠᱚ ᱯᱤᱴᱷᱟᱹᱭ ᱜᱮᱭᱟᱞᱮ᱾
ᱟᱪᱪᱷᱟ
ᱟᱯᱮ ᱦᱚᱸ ᱥᱟᱠᱨᱟᱛ ᱯᱚᱨᱮᱨ ᱫᱤᱱ ᱫᱚ ᱵᱮᱡᱷᱟ ᱛᱩᱧ ᱠᱚ ᱡᱟᱦᱟᱱᱟᱜ ᱦᱮᱯᱨᱟᱣ ᱠᱚ ᱵᱟᱯᱮ ᱫᱚᱦᱚᱭ ᱜᱮᱭᱟ?
ᱦᱮᱸ ᱵᱮᱡᱷᱟ ᱛᱩᱧ ᱵᱚᱞᱛᱮ ᱫᱚ ᱦᱮᱸ ᱫᱚᱦᱚᱭ ᱜᱮᱭᱟᱞᱮ ᱦᱮᱸ ᱦᱮᱸ ᱫᱚᱦᱚᱭ ᱜᱮᱭᱟᱞᱮ᱾ ᱚᱱᱟᱼᱼ ᱟᱯᱮ ᱥᱮᱫ ᱫᱚ ᱛᱟᱦᱚᱞᱮ ᱚᱱᱟ ᱵᱷᱮᱡᱟ ᱛᱩᱝ ᱠᱚᱯᱮ ᱫᱚᱦᱚᱭ ᱜᱮᱭᱟ ᱥᱮ ᱵᱟᱝ?
ᱦᱮᱸ ᱫᱚᱦᱚᱭ ᱜᱮᱭᱟᱞᱮ ᱢᱟᱱᱮ ᱟᱭᱩ ᱦᱚᱲ ᱠᱚᱼᱼ ᱟᱭᱳ ᱦᱚᱲ ᱠᱚᱣᱟᱜ ᱦᱚᱸ ᱵᱟᱵᱟ ᱦᱚᱲ ᱠᱚᱣᱟᱜ ᱦᱚᱸ ᱛᱟᱦᱮᱱ ᱜᱮᱭᱟ ᱟᱨ ᱯᱮᱪᱟᱱᱤ ᱛᱮᱫᱚ ᱥᱟᱱᱟᱢ ᱦᱚᱲᱼᱼ ᱠᱚ ᱪᱟᱞᱟᱜ ᱜᱮᱭᱟ ᱟᱛᱳ ᱨᱮᱱ ᱟᱨ ᱥᱟᱶᱛᱮ ᱠᱟᱹᱴᱤᱡ ᱜᱤᱫᱽᱨᱟᱹ ᱡᱟᱦᱟᱸᱼᱼ ᱚᱱᱟ ᱴᱩᱠᱩᱡ ᱫᱟᱞ ᱵᱚᱱ ᱞᱟᱹᱭ ᱫᱚ ᱚᱱᱟ ᱠᱷᱮᱞᱳᱰ ᱦᱚᱸ ᱢᱮᱱᱟᱜ ᱜᱮᱭᱟ ᱟᱨᱼᱼ ᱥᱟᱶᱛᱮ ᱥᱮᱬᱟ ᱜᱤᱫᱽᱨᱟᱹ ᱞᱟᱹᱜᱤᱫ ᱫᱚ ᱢᱟᱢᱵᱟᱹᱛᱤ ᱡᱮᱨᱮᱫ ᱠᱚ ᱠᱟ ᱫᱷᱚᱢ ᱪᱟᱯᱟᱫ ᱠᱚᱼᱼ ᱟᱭᱢᱟ ᱞᱮᱠᱟᱱᱟᱜ ᱠᱚ ᱫᱚᱦᱚᱭ ᱜᱮᱭᱟ ᱠᱚ ᱟᱨ ᱟᱯᱮ ᱥᱮᱫ ᱜᱮ?
ᱛᱚ ᱟᱞᱮᱥᱮᱫ ᱫᱚ ᱞᱟᱹᱭ ᱜᱟᱱᱚᱜᱼᱟ ᱵᱮᱡᱷᱟ ᱛᱩᱧ ᱫᱚ ᱦᱩᱭᱩᱜ ᱠᱟᱱᱟ᱾ ᱥᱩᱫᱷᱩ ᱩᱱᱠᱩ ᱤᱡᱟᱹ ᱛᱟᱠᱚᱣᱟ ᱡᱮ ᱟᱭᱳᱼᱼ ᱤᱭᱟᱹ ᱠᱚ ᱟᱭᱳ ᱦᱚᱲᱟᱜ ᱫᱚ ᱵᱟᱝ ᱦᱩᱭᱩᱜ ᱜᱮᱭᱟ ᱟᱯᱮ ᱥᱮᱫ ᱫᱚ ᱟᱭᱳ ᱦᱚᱲᱟᱜ ᱦᱚᱸ ᱦᱩᱭᱩᱜ ᱜᱮᱭᱟ ᱵᱟᱝ?
ᱦᱮᱸ ᱦᱮᱸ ᱦᱩᱭᱩᱜ ᱜᱮᱭᱟ ᱟᱞᱮ ᱥᱮᱫ ᱫᱚ ᱟᱭᱳ. ᱦᱚᱲ ᱠᱚᱣᱟᱜ ᱫᱚᱼᱼ
ᱚᱵ ᱵᱟᱝ ᱦᱮᱸ
ᱥᱮᱸᱫᱽᱨᱟ ᱫᱚᱞᱮ ᱪᱟ ᱵᱟᱲᱟ ᱠᱟᱱᱟ
ᱚ ᱟᱪᱪᱷᱟ ᱛᱟᱦᱞᱮ ᱵᱮᱡᱷᱟ ᱛᱩᱧ ᱮᱢᱮᱫ ᱢᱟ ᱥᱤᱧ ᱯᱟᱛᱨᱚ ᱛᱟᱦᱚᱞᱮ ᱥᱮᱫᱽᱨᱟ ᱫᱚᱯᱮ ᱪᱟᱞᱟᱜ ᱜᱮᱭᱟ ᱥᱮ ᱵᱟᱝ ᱟᱯᱮ ᱥᱮᱫ ᱦᱚᱸ
ᱯᱟᱲᱦᱟᱭ ᱪᱮᱫ
ᱞᱟᱹᱭᱫᱟᱹᱧ ᱥᱤᱧ ᱥᱟᱠᱨᱟᱛ ᱦᱤᱞᱳᱜ ᱫᱚ ᱛᱟᱦᱞᱮ ᱥᱮᱸᱫᱽᱨᱟ ᱫᱚᱯᱮ ᱪᱟᱞᱟᱜ ᱜᱮᱭᱟ ᱥᱮ ᱵᱟᱝ ᱟᱯᱮ ᱥᱮᱫ ᱫᱚ
ᱵᱟᱝ ᱵᱟᱝ ᱟᱞᱮᱥᱮᱫ ᱟᱞᱮ ᱥᱮᱫ ᱫᱚ ᱥᱮᱸᱫᱽᱨᱟ ᱫᱚ ᱵᱟᱝ ᱦᱩᱭᱩᱜ ᱜᱮᱭᱟ ᱥᱤᱢ ᱥᱟᱠᱨᱟᱛ ᱨᱮᱫᱚ
ᱚ ᱟᱪᱪᱷᱟ
ᱦᱮ ᱵᱷᱮᱡᱟ ᱛᱩᱧ ᱫᱚ ᱦᱳᱭᱳᱜ ᱜᱮᱭᱟ ᱛᱨᱟᱥᱤᱧ ᱵᱮᱲᱟ ᱛᱚ ᱟᱫᱚ ᱛᱟᱨᱟᱥᱤᱧ ᱵᱮᱲᱟ ᱡᱟᱦᱟᱸᱭ ᱜᱮ ᱡᱚᱥ ᱵᱟᱲᱟ ᱠᱮᱫᱟᱭ ᱩᱱᱤ ᱜᱮ ᱚᱱᱟ ᱚᱱᱟ ᱫᱚ ᱦᱩᱭᱩᱜ ᱜᱮᱭᱟ ᱛᱟᱨᱟᱥᱤᱢ ᱵᱮᱲᱟ ᱦᱩᱭᱩᱜ ᱜᱮᱭᱟ ᱟᱯᱮ ᱥᱮᱫ ᱫᱚ ᱛᱟᱨᱟᱥᱤᱧ ᱵᱮᱲᱟ ᱫᱚ ᱦᱩᱭᱩᱜ ᱜᱮᱭᱟ ᱥᱮ ᱵᱟᱝ ᱛᱩᱯᱩ ᱨᱟᱠᱟᱵ ᱫᱚᱠᱚ ᱨᱟᱠᱟᱵ ᱠᱟᱛᱮ ᱵᱚᱱ ᱦᱩᱸ ᱟᱯᱮ ᱥᱮᱫ ᱫᱚ ᱪᱮᱫᱠᱟ ᱦᱩᱭᱩᱜ ᱜᱮᱭᱟ ᱛᱟᱦᱚᱞᱮ
ᱦᱮᱸ ᱟᱞᱮᱥᱮᱫ ᱦᱚᱸ ᱢᱟᱱᱮ ᱥᱤᱧ ᱥᱟᱠᱨᱟᱛ ᱦᱤᱞᱟᱹᱜ ᱜᱮᱠᱚ ᱪᱟᱞᱟᱜ ᱜᱮᱭᱟ ᱛᱚ ᱤᱱᱟᱹ ᱦᱤᱞᱚᱜ ᱢᱟ ᱥᱩᱫᱩ ᱠᱚᱲᱟ ᱜᱤᱫᱽᱨᱟᱹ ᱠᱚ ᱜᱮ ᱠᱚ ᱪᱟᱞᱟᱜ ᱟᱠᱚ ᱥᱮᱸᱫᱽᱨᱟ ᱟᱨ ᱚᱸᱰᱮ ᱜᱮ ᱵᱚᱸᱜᱟ ᱵᱩᱨᱜᱼᱟ ᱠᱚ ᱟᱨ ᱩᱱᱤ ᱡᱟᱦᱟᱸᱭ ᱡᱚᱜᱽ ᱢᱟᱺᱡᱷᱤ ᱜᱮ ᱚᱸᱰᱮᱭᱟᱜ ᱠᱷᱟᱱ ᱡᱟᱦᱟᱸ ᱥᱟᱹᱞ ᱥᱟᱨᱚᱢ ᱠᱚ ᱢᱟᱜᱮ ᱠᱟᱱ ᱫᱚᱭ ᱢᱤᱫᱴᱟᱝ
ᱦᱩᱸ
ᱵᱤᱫ ᱠᱟᱜ ᱚᱱᱟᱨᱮ ᱚᱠᱚᱭ ᱡᱚᱥ ᱚᱱᱟᱛᱮ ᱡᱟᱦᱟᱸ ᱟᱹᱛᱳ ᱨᱮ ᱛᱟᱨᱟ ᱠᱩᱞᱦᱤ ᱨᱮᱠᱚ ᱟᱹᱨᱩᱵᱮᱭᱟ ᱟᱨ ᱚᱱᱠᱟ ᱛᱮᱜᱮ ᱱᱟᱭᱠᱮ ᱱᱟᱭᱠᱮ ᱫᱚ ᱵᱟᱝ ᱢᱟᱹᱡᱷᱤ ᱪᱷᱟᱴᱠᱟ ᱠᱚ ᱟᱹᱜᱩᱭᱮᱭᱟᱠᱚ ᱚᱱᱠᱟ ᱦᱩᱭᱩᱜ ᱜᱮᱭᱟ ᱟᱨ ᱛᱚ ᱚᱱᱟ ᱥᱟᱠᱨᱟᱛ ᱢᱚᱬᱮ ᱢᱟᱦᱟ ᱯᱚᱨᱮ ᱫᱚ ᱡᱟᱦᱟᱸ ᱫᱚ ᱟᱭᱳ ᱦᱚᱲᱟᱜ ᱵᱟᱵᱟ ᱦᱚᱲᱟᱜ ᱛᱟᱦᱮᱱ ᱫᱚ ᱟᱜᱼᱥᱟᱨ ᱛᱩᱧ ᱚᱱᱟ ᱫᱚ ᱯᱮᱨᱟᱭᱤᱡ ᱫᱤᱭᱮ ᱠᱚ ᱠᱚᱨᱟᱣ ᱦᱚᱪᱚᱭ ᱜᱮᱭᱟ ᱩᱱ ᱡᱚᱠᱷᱚᱡ ᱫᱚ
ᱦᱩᱸ
ᱵᱟᱝ ᱟᱞᱮᱥᱮᱫ ᱫᱚ ᱚᱝᱠᱟ ᱫᱚ ᱵᱟᱝ ᱟᱞᱮ ᱥᱮᱜ ᱡᱟᱦᱟᱸᱭ ᱜᱮ ᱡᱚᱥ ᱵᱟᱡᱟᱣ ᱠᱮᱫᱟᱭ ᱵᱟᱠᱷᱟᱱ ᱡᱤᱭᱟᱹ ᱠᱮᱫᱟᱭ ᱵᱟᱡᱟᱣ ᱠᱮᱫᱟᱹᱧ ᱟᱫᱚ ᱩᱱᱤ ᱫᱚᱠᱚ ᱟᱢᱱᱮ ᱡᱚᱠᱢᱟᱡᱷᱤ ᱚᱲᱟᱜ ᱠᱚ ᱟᱹᱜᱩᱭᱛᱮ ᱡᱟᱸᱜᱟ ᱠᱚ ᱟᱹᱵᱩᱜ ᱟᱹᱵᱩᱜ ᱠᱟᱛᱮᱜ ᱟᱫᱚ ᱯᱤᱴᱷᱟᱹ ᱠᱚ ᱮᱢᱚᱜ ᱜᱮᱭᱟ ᱠᱚ ᱯᱤᱴᱷᱟᱹ ᱠᱷᱟᱹᱡᱟᱹᱲᱤ ᱠᱚ ᱛᱟᱯ ᱟᱨ ᱫᱷᱩᱛᱤ ᱠᱚ ᱮᱢᱟᱭᱟ ᱚᱠᱚᱭ ᱜᱮ ᱡᱚᱥ ᱛᱟᱞᱮᱭᱟᱭ ᱩᱱᱤ ᱫᱷᱩᱛᱤ ᱠᱚ ᱮᱢᱟᱭ ᱜᱮ ᱟᱫᱚ ᱟᱯᱮ
ᱦᱮᱸ ᱦᱮᱸ ᱦᱮᱸ ᱮᱢ ᱦᱳᱭᱳᱜ ᱜᱮᱭᱟ ᱟᱞᱮ ᱫᱚ ᱢᱟᱺᱡᱷᱤ ᱪᱷᱟᱴᱠᱟ ᱨᱮᱜᱮ ᱤᱱᱟ ᱦᱤᱞᱳᱜ ᱫᱚ ᱚᱸᱰᱮ ᱜᱮᱠᱚ ᱮᱢᱚᱜ ᱜᱮᱭᱟ ᱠᱚ ᱯᱤᱴᱷᱟᱹ ᱠᱚ ᱡᱟᱹᱲᱤ ᱠᱚ ᱛᱟᱵᱮᱱ ᱠᱚ ᱮᱢᱚᱜ ᱜᱮᱭᱟ ᱠᱚ ᱮᱢ ᱫᱚ
ᱦᱮᱸ
ᱛᱟᱦᱚᱞᱮ ᱟᱯᱮ ᱥᱮᱫ ᱫᱚ ᱜᱚᱢᱦᱟ ᱯᱚᱨᱚᱵᱽ ᱫᱚᱯᱮ ᱢᱟᱱᱟᱣ ᱜᱮᱭᱟ ᱥᱮ ᱵᱟᱝ
ᱪᱮᱜ
ᱜᱚᱢᱦᱟ ᱡᱚᱠᱷᱚᱱ ᱚᱱᱮ ᱛᱟᱞᱮ ᱯᱤᱴᱷᱟᱹ ᱰᱳᱢᱵᱳᱜ ᱵᱟᱝ ᱦᱳᱭᱳᱜᱼᱟ ᱟᱯᱮᱥᱮᱜ
ᱦᱮᱸ ᱦᱮᱸ ᱦᱮᱸ
ᱦᱼᱚᱭ ᱡᱟᱦᱟᱸ ᱵᱷᱟᱫᱚᱨ ᱵᱚᱸᱜᱟ ᱦᱳᱲᱳ ᱚᱱᱟ ᱠᱚᱫᱚ ᱦᱮᱲᱦᱮᱫ ᱠᱚ
ᱦᱮᱸ
ᱚᱱᱟ ᱢᱟᱱᱟᱣ ᱫᱚᱠᱚ ᱢᱟᱱᱟᱣ ᱵᱟᱲᱟᱭ ᱜᱮᱭᱟ ᱟᱫᱚ ᱟᱫᱚ ᱟᱞᱮᱥᱮᱫ ᱫᱚ ᱚᱱᱟ ᱧᱩᱛᱩᱢ ᱛᱮᱫᱚ ᱵᱟᱠᱚ ᱞᱮ ᱵᱟᱲᱟᱭᱟ ᱛᱚ ᱟᱫᱚ ᱢᱟᱱᱟ ᱫᱚᱠᱚ ᱢᱟᱱᱟ ᱵᱟᱲᱟᱭ ᱜᱮᱭᱟ ᱯᱤᱴᱷᱟᱹ ᱚᱱᱟ ᱠᱚᱫᱚ ᱫᱚ ᱟᱞᱮ ᱧᱤᱛᱩᱢ ᱢᱚᱱᱮ ᱦᱳᱭ ᱟᱞᱟᱫᱟ ᱜᱮᱭᱟ ᱛᱚ ᱟᱱᱫᱟ ᱵᱟᱞᱤᱧ
ᱚ ᱟᱪᱪᱷᱟ ᱟᱞᱮ ᱫᱚ ᱜᱚᱢᱦᱟ ᱯᱚᱨᱚᱵᱽ ᱜᱮᱞᱮ ᱞᱮᱭ ᱜᱮᱭᱟ ᱛᱚ ᱟᱫᱚ ᱨᱟᱠᱷᱤ ᱯᱩᱨᱱᱤᱢᱟ ᱦᱤᱞᱳᱜ ᱦᱩᱭᱩᱜᱼᱟ ᱚᱱᱟ ᱫᱚ ᱡᱮ ᱦᱮᱞᱳᱜ ᱫᱤᱠᱩ ᱠᱚᱫᱚ ᱨᱟᱠᱷᱤ ᱠᱚ ᱛᱚᱞᱟ ᱮᱱ ᱦᱤᱞᱳᱜ ᱜᱮ ᱮᱸ ᱛᱟᱞ ᱱᱟᱜ ᱞᱮ ᱰᱩᱸᱢᱵᱩ ᱜᱟᱞᱮ ᱯᱤᱴᱷᱟᱹᱭ ᱜᱮᱭᱟᱞᱮ
ᱦᱩᱸ ᱟᱫᱚ ᱟᱯᱮᱥᱮᱫ ᱫᱚ ᱢᱟᱱᱮ ᱥᱟᱠᱨᱟᱛ ᱫᱚᱥᱟᱨ ᱦᱤᱞᱳᱜ ᱢᱟᱱᱮ ᱡᱟᱦᱟᱸ ᱦᱤᱞᱳ ᱵᱷᱮᱡᱟ ᱛᱩᱧ ᱦᱩᱭᱱᱟ ᱛᱟᱯᱚᱨᱮ ᱛᱟᱨ ᱫᱚᱥᱟᱨ ᱦᱤᱞᱳᱜ ᱫᱚ ᱫᱚᱱᱮ ᱟᱨᱟᱜ ᱟᱞᱮᱜ ᱫᱚ ᱵᱟᱸᱞᱤᱠ ᱠᱚᱫᱚ ᱵᱟᱝ ᱦᱩᱭ ᱫᱟᱲᱮᱭᱟᱜ ᱜᱮᱭᱟ ᱡᱮᱢᱚᱱ ᱟᱞᱮ ᱥᱮᱫ ᱫᱚ ᱵᱟᱸᱫᱤᱠ ᱠᱚᱫᱚ ᱦᱳᱭᱳᱜ ᱜᱮᱭᱟ ᱟᱯᱮ ᱥᱮᱫ ᱦᱩᱭᱩᱜ ᱜᱮᱭᱟ
ᱪᱮᱫ ᱞᱮᱠᱟ
ᱞᱮᱭ ᱫᱟᱹᱧ ᱡᱟᱦᱟᱭ ᱵᱟᱸᱫᱨᱤ ᱦᱮᱸ ᱚᱱᱮ ᱡᱟᱸᱦᱟ ᱠᱚ ᱞᱮᱭᱟ ᱠᱷᱮᱞ ᱵᱟᱸᱫᱨᱤ